ᱦᱮᱞᱳ
ᱡᱚᱦᱟᱨ ᱜᱮ
ᱦᱮᱸ ᱡᱚᱦᱟᱨ ᱜᱮ
ᱩᱸ ᱛᱚ ᱪᱮᱫ ᱠᱚᱵᱤᱱ ᱪᱤᱠᱟᱹ ᱵᱟᱲᱟᱭᱮᱫᱟ?
ᱪᱮᱫ ᱦᱚᱸ ᱵᱟᱝ ᱦᱚᱜᱼᱚᱭ ᱢᱮᱱᱟᱜ ᱞᱤᱧ ᱜᱮᱭᱟ ᱚᱜᱼᱚᱭ ᱠᱟᱹᱢᱤ ᱵᱟᱲᱟ ᱦᱩᱭᱩᱜ ᱠᱟᱱ ᱛᱟᱦᱮᱸᱼᱟ ᱦᱚᱜᱼᱚᱭ ᱫᱩᱲᱩᱵ ᱵᱟᱲᱟ ᱦᱩᱭ ᱠᱟᱱ ᱱᱤᱛᱚᱜ ᱫᱚ
ᱩᱸ ᱛᱟᱦᱞᱮ ᱫᱟᱜ ᱵᱟᱲᱟ ᱠᱚᱫᱚ ᱚᱱᱛᱮ ᱪᱮᱫ ᱞᱮᱠᱟ?
ᱫᱟᱜ ᱫᱚ ᱨᱤᱢᱤᱞ ᱨᱤᱢᱤᱞ ᱟᱠᱟᱫᱟᱭ ᱱᱤᱛᱚᱜ ᱫᱚ ᱫᱟᱜ ᱦᱤᱡᱩᱜᱼᱟ ᱥᱮ ᱪᱮᱫ ᱞᱮᱠᱟᱜᱼᱟ ᱦᱟᱸᱜ ᱵᱟᱞᱤᱧ ᱞᱟᱹᱭ ᱫᱟᱲᱮᱜ ᱠᱟᱱᱟ ᱥᱮᱛᱟᱜ ᱵᱮᱲᱟ ᱫᱚ ᱫᱟᱜ ᱵᱟᱲᱟ ᱠᱮᱫ ᱜᱮᱭᱟᱭ ᱟᱯᱮ ᱚᱱᱛᱮ ᱫᱚ ᱪᱮᱫ ᱞᱮᱠᱟ
ᱦᱳᱭ ᱱᱚᱛᱮ ᱦᱚᱸ ᱚᱱᱠᱟ ᱜᱮ ᱢᱮᱱᱟᱜᱼᱟ ᱡᱟᱦᱟᱸ ᱞᱮᱠᱟ ᱟᱨᱠᱤ
ᱦᱮᱸ ᱟᱪᱷᱟ ᱦᱩᱸ ᱨᱚᱦᱚᱭ ᱵᱟᱲᱟ ᱠᱮᱫᱟ ᱯᱮ ᱦᱩᱲᱩ ᱠᱚ ᱥᱮ ᱟᱣᱨᱤ?
ᱵᱟᱝ ᱜᱮ ᱦᱩᱲᱩ ᱫᱚ ᱵᱟᱝ ᱜᱮ ᱟᱹ ᱛᱚᱞᱟ ᱠᱚ ᱵᱟᱝ ᱠᱚ ᱨᱚᱦᱚᱭ ᱠᱟᱫᱟ ᱦᱩᱲᱩ ᱫᱚ ᱯᱚᱨᱮᱛᱮ ᱦᱩᱭᱩᱜᱼᱟ ᱦᱟᱸᱜ
ᱟᱪᱷᱟ ᱟᱹᱰᱤ ᱱᱟᱯᱟᱭ
ᱦᱳᱭ
ᱮᱠᱷᱚᱱ ᱫᱚ ᱵᱟᱯᱞᱟ ᱠᱚᱫᱚ ᱵᱟᱯᱞᱟ ᱫᱤᱱ ᱠᱚ ᱦᱚᱜᱼᱚᱭ ᱛᱚ ᱥᱮᱴᱮᱨ ᱨᱮᱱᱟ
ᱵᱟᱼᱵᱟᱼᱵᱟ ᱟᱹᱞᱤᱧᱟᱜ ᱫᱚ ᱮᱠᱫᱚᱢ ᱟᱹᱣᱨᱤ ᱥᱮᱴᱮᱨᱚᱜᱼᱟ ᱵᱟᱯᱞᱟ ᱟᱹᱞᱤᱧᱟᱜ ᱫᱚ ᱟᱹᱣᱨᱤ ᱥᱮᱴᱮᱨᱚᱜ ᱛᱟᱹᱞᱤᱧᱟ
ᱦᱩᱸᱟᱪᱷᱟ ᱦᱮᱸ ᱛᱚ ᱵᱟᱝ ᱞᱟᱹᱭ ᱫᱟᱞᱤᱧ ᱟᱨᱠᱤ ᱦᱚᱜ ᱚᱚᱭ ᱱᱤᱭᱟᱹ ᱥᱚᱢᱚᱭ ᱫᱚ ᱞᱚᱜᱱᱚ ᱠᱚ ᱛᱟᱦᱮᱱ ᱜᱮᱭᱟ ᱵᱟᱯ ᱞᱟᱜᱽ ᱜᱮᱭᱟ ᱠᱚ ᱦᱚᱲ ᱠᱚ ᱦᱮᱸ ᱥᱮ ᱦᱳᱭ
ᱦᱳᱭ
ᱛᱩᱢᱫᱟᱜ ᱴᱟᱢᱟᱠ ᱵᱟᱫ ᱠᱟᱛᱮᱫ ᱟᱫᱚ ᱚᱜᱼᱚᱭ ᱰᱤᱡᱮ ᱞᱟᱸᱜᱽᱲᱮ ᱠᱚᱦᱚᱸ ᱮᱱᱮᱡᱽ ᱟᱠᱚ ᱢᱟᱭᱤᱠ ᱠᱚ ᱵᱚᱠᱥ ᱚᱸ ᱟᱨ ᱤᱱᱟᱹ ᱥᱟᱶᱛᱮ ᱪᱷᱟᱹᱯᱲᱤ ᱠᱚᱦᱚᱸ ᱠᱚ ᱮᱱᱮᱡᱟ ᱦᱮᱸᱥᱮ ᱯᱳᱜᱽᱨᱟᱢ ᱠᱚᱨᱮ ᱢᱟ ᱦᱮᱸ ᱜᱮ ᱮᱢᱱᱤ ᱠᱚᱨᱮ ᱦᱚᱸ
ᱵᱟᱯᱞᱟ ᱚᱲᱟᱜ ᱠᱚᱨᱮ
ᱵᱟᱯᱞᱟ ᱚᱲᱟᱜ ᱠᱚᱨᱮ ᱦᱚᱸ ᱧᱮᱞᱚᱜᱚᱜ ᱠᱟᱱᱟ ᱡᱮ ᱮᱱᱮᱡᱽ ᱫᱟᱠᱚ ᱚᱱᱠᱟ ᱠᱚᱲᱟ ᱠᱩᱲᱤ ᱥᱟᱵ ᱠᱟᱛᱮᱜ ᱦᱮᱸᱥᱮ ᱮᱢᱱᱤ ᱱᱚᱨᱢᱟᱞ ᱫᱚ ᱴᱷᱤᱠ ᱜᱮᱭᱟ ᱛᱚᱵᱩ ᱫᱚ ᱚᱱᱮ ᱚᱱᱠᱟ ᱠᱚ ᱮᱱᱮᱡ ᱟᱹᱪᱩᱨᱟ ᱦᱮᱸ
ᱟᱪᱷᱟ ᱟᱹᱵᱤᱱ ᱞᱟᱹᱭ ᱠᱮᱫᱟ ᱵᱮᱱ ᱪᱷᱟᱯᱨᱤ ᱪᱷᱟᱯᱨᱟ ᱛᱚ ᱟᱵᱤᱱ ᱱᱮ ᱪᱤᱠᱟᱹ ᱛᱮᱵᱤᱱ ᱵᱩᱡᱽ ᱫᱟᱲᱮᱭᱟᱜᱼᱟ ᱡᱮ ᱱᱩᱭ ᱫᱚ ᱪᱷᱟᱹᱯᱨᱤ ᱠᱟᱱᱟᱭ ᱥᱮ ᱪᱷᱟᱯᱨᱟ ᱠᱟᱱᱟᱭ
ᱟᱫᱚ ᱚᱱᱠᱟᱜᱮ ᱩᱱᱠᱩᱣᱟᱜ ᱦᱟᱵ ᱵᱷᱟᱵ ᱠᱚᱦᱚᱸ ᱚᱱᱠᱟ ᱜᱮ ᱛᱟᱠᱚ ᱦᱮᱸ ᱥᱮ ᱩᱱᱠᱩᱣᱟᱜ ᱰᱨᱮᱥ ᱠᱚᱦᱚᱸ ᱩᱱᱠᱩᱣᱟᱜ ᱡᱮ ᱟᱝᱜᱨᱚᱵ ᱠᱚ ᱫᱚᱛᱚ ᱠᱚᱦᱚᱸ ᱚᱱᱠᱟ ᱜᱮᱠᱚ ᱦᱚᱨᱚᱜ ᱠᱟᱜᱼᱟ ᱦᱮᱸ ᱥᱮ ᱚᱱᱠᱟ ᱜᱮᱠᱚ ᱥᱟᱹᱛ ᱠᱚᱜᱼᱟ ᱚᱱᱠᱟ ᱧᱮᱞ ᱛᱮᱜᱮ ᱛᱚᱢ ᱵᱩᱡᱟ ᱡᱮ ᱱᱩᱭ ᱫᱚ ᱚᱱᱠᱟᱱ ᱠᱮᱨᱮᱠᱴᱟᱨ ᱨᱮᱱ ᱠᱟᱱᱟᱭ ᱥᱮ ᱟᱨ ᱨᱚᱲ ᱠᱚ ᱨᱮᱱᱟᱜ ᱵᱷᱚᱝᱜᱤ ᱠᱚᱦᱚᱸ ᱥᱴᱟᱭᱤᱞ ᱠᱚᱦᱚᱸ ᱩᱱᱠᱩᱣᱟᱜ ᱵᱮᱵᱚᱦᱟᱨ ᱠᱚ ᱵᱮᱣᱦᱟᱨᱟᱠᱚ
ᱦᱳᱭ ᱟᱹᱵᱤᱱ ᱡᱷᱚᱛᱚ ᱠᱷᱚᱱ ᱯᱳᱭᱞᱩ
ᱛᱮᱵᱤᱱ ᱵᱩᱡᱟ ᱡᱮ ᱱᱩᱭ ᱫᱚ ᱪᱷᱟᱹᱯᱨᱤ ᱠᱟᱱᱟᱭ ᱥᱮ ᱪᱷᱟᱯᱨᱟ ᱠᱟᱱᱟᱭ ᱦᱮᱸ?
ᱳᱭ ᱟᱹᱞᱤᱧ ᱞᱤᱧ ᱞᱟᱹᱭ ᱫᱟ ᱦᱮᱸ, ᱡᱷᱚᱛᱚ ᱠᱷᱚᱱ ᱯᱳᱭᱞᱳ ᱟᱹᱵᱤᱱ ᱧᱮᱞ ᱵᱤᱱ ᱠᱚᱲᱟ ᱜᱤᱫᱽᱨᱟᱹ ᱥᱮᱫ ᱠᱷᱚᱱ ᱫᱚ ᱧᱮᱞ ᱵᱤᱱ ᱠᱚᱲᱟ ᱜᱤᱫᱽᱨᱟᱹ ᱛᱤ ᱨᱮ ᱡᱟᱦᱟᱱᱟᱜ ᱜᱮ ᱦᱚᱨᱚᱜ ᱠᱟᱜᱼᱟᱭ ᱜᱷᱩᱲᱤ ᱫᱚ ᱵᱟᱝ ᱮᱴᱟᱜ ᱠᱤᱪᱷᱩ ᱦᱚᱨᱚᱜ ᱠᱟᱜᱼᱟᱭ ᱠᱤᱢ ᱵᱟ ᱛᱚᱞ ᱠᱟᱜᱼᱟᱭ ᱦᱮᱸᱥᱮ ᱟᱨ ᱦᱚᱴᱚᱜ ᱨᱮᱱᱟᱜ ᱡᱟᱦᱟᱸ ᱢᱟᱞᱟ ᱚᱱᱟ ᱫᱚ ᱟᱵᱚ ᱫᱚ ᱟᱹᱰᱤ ᱠᱚᱢ ᱱᱟᱱᱟᱜ ᱱᱚᱜ ᱦᱚᱨᱚᱜᱟ ᱦᱮᱸ ᱥᱮ ᱱᱟᱱᱦᱟ ᱠᱚᱣᱟᱜ ᱫᱚ ᱴᱷᱤᱠ ᱜᱮᱭᱟ ᱡᱟᱦᱟᱸ ᱢᱚᱴᱟ ᱧᱚᱜ ᱠᱚ ᱦᱚᱨᱚᱜᱟ
ᱵᱟ ᱮᱢᱚᱱ ᱡᱟᱦᱟᱱᱟᱜ ᱢᱟᱞᱟ ᱠᱚ ᱥᱚᱱᱟ ᱢᱟᱞᱟ ᱵᱟ ᱨᱩᱯᱟᱹ ᱵᱟᱞᱟ ᱚᱱᱠᱟ ᱚᱱᱠᱟ ᱠᱚᱫᱚ ᱵᱟᱝ
ᱵᱟᱝ ᱚᱱᱟ ᱫᱚ ᱢᱮᱲᱦᱮᱫ ᱢᱮᱲᱦᱮᱫ ᱨᱮᱱᱟᱜ ᱦᱟᱱᱮ ᱥᱤᱠᱲᱤ ᱞᱮᱠᱟᱱᱟᱜ
ᱟᱪᱷᱟ ᱥᱤᱠᱲᱤ ᱢᱞᱟ ᱟᱪᱷᱟ
ᱦᱳᱭ ᱟᱨ ᱧᱮᱞ ᱵᱤᱱ ᱡᱟᱸᱜᱟ ᱟᱨ ᱡᱟᱸᱜᱟ ᱟᱨ ᱟᱨ ᱵᱤᱱ ᱧᱮᱞᱟ ᱡᱟᱸᱜᱟ ᱨᱮ ᱱᱮ ᱥᱩᱛᱟᱹᱢ ᱠᱚ ᱛᱚᱞ ᱠᱚ ᱡᱚᱱᱚᱜᱼᱟ ᱦᱮᱸᱫᱮ ᱜᱮ᱾
ᱚ ᱟᱪᱪᱷᱟ
ᱦᱳᱭ ᱥᱮ?
ᱦᱩᱸᱻᱩᱸ᱾
ᱛᱟᱦᱚᱞᱮ ᱚᱱᱟ ᱫᱚ ᱠᱚᱲᱟ ᱜᱤᱫᱽᱨᱟᱹ ᱥᱮᱫ ᱠᱷᱚᱱᱟᱜ ᱟᱨ ᱠᱩᱲᱤ ᱜᱤᱫᱽᱨᱟᱹ ᱥᱮᱫ ᱠᱷᱚᱱ ᱱᱟ ᱧᱮᱞ ᱵᱤᱱ ᱮᱸ ᱩᱵ ᱠᱚ ᱜᱟᱞᱟᱝ ᱠᱟᱛᱟ ᱠᱚᱣᱟ ᱯᱩᱨᱟᱹ ᱛᱟᱞᱟ ᱵᱚᱦᱚᱜ ᱠᱷᱚᱱ ᱠᱚ ᱜᱟᱞᱟᱝ ᱠᱟᱛᱟ ᱠᱚᱣᱟ᱾ ᱱᱟᱛᱮ ᱛᱚᱛᱠᱟ ᱦᱟᱹᱵᱤᱡ ᱦᱮᱸ ᱥᱮ? ᱟᱨ ᱚᱝᱠᱟᱛᱮ ᱵᱟᱝ ᱠᱩᱲᱤ ᱜᱤᱫᱽᱨᱟᱹ ᱠᱩᱲᱤ ᱜᱤᱫᱽᱨᱟᱹ ᱟᱨ ᱠᱟᱹᱴᱤᱡ ᱠᱟᱹᱴᱤᱡ ᱠᱞᱤᱯ ᱠᱚ ᱞᱟᱜᱟᱣ ᱠᱟᱜᱼᱟ ᱧᱮᱞ ᱵᱤᱱ ᱦᱮᱸᱥᱮ?
ᱦᱮᱸ ᱚᱱᱮ ᱚᱱᱟ ᱠᱟᱹᱴᱤᱡ ᱠᱟᱹᱴᱤᱡ ᱚᱱᱮ ᱵᱟᱦᱟ ᱠᱤᱞᱤᱯ ᱠᱚ ᱧᱟᱢᱚᱜ ᱫᱚ᱾
ᱦᱳᱭ᱾
ᱠᱟᱹᱴᱤᱡ ᱠᱟᱹᱴᱤᱡ ᱟᱜ ᱯᱟᱨ ᱫᱷᱟᱨᱮ ᱜᱮᱠᱚ ᱞᱟᱜᱟᱣ ᱠᱟᱜᱼᱟ᱾
ᱦᱮᱸ᱾
ᱟᱪᱪᱷᱟ
ᱵᱟᱨ ᱫᱷᱟᱨᱮ ᱜᱮ ᱟᱨ ᱩᱝᱠᱩ ᱟᱨ ᱩᱝᱠᱩ ᱫᱚ ᱢᱟᱱᱮ ᱛᱤ ᱠᱚᱨᱮ ᱫᱚ ᱵᱟᱝ ᱧᱮᱞ ᱟᱹᱵᱤᱱ ᱡᱟᱸᱜᱟ ᱨᱮ ᱩᱝᱠᱩ ᱫᱚ ᱩᱝᱠᱩ ᱦᱚᱸ ᱥᱩᱛᱟᱹᱢ ᱠᱚ ᱛᱚᱞ ᱡᱚᱱᱚᱜᱼᱟ᱾ ᱦᱮᱸᱥᱮ ᱟᱨ ᱠᱷᱟᱴᱟ ᱠᱷᱚᱴᱚ ᱥᱩᱸᱴ ᱠᱚ ᱥᱩᱸᱴ ᱠᱚ ᱦᱚᱨᱚᱜᱟ᱾ ᱠᱷᱟᱴᱚ ᱠᱷᱟᱴᱚ ᱡᱟᱢᱟ ᱠᱚ ᱦᱚᱨᱚᱜᱟ᱾ ᱦᱮᱸᱥᱮ ᱟᱨ ᱞᱮᱵᱤᱥᱴᱤᱠ ᱫᱚ ᱯᱩᱨᱟᱹ ᱟᱨᱟᱜ ᱜᱮᱠᱚ ᱞᱟᱜᱟᱣ ᱡᱚᱱᱚᱜᱼᱟ᱾
ᱚᱦᱩᱸ ᱟᱪᱪᱷᱟ ᱟᱪᱪᱷᱟ ᱦᱮᱸᱛᱚ ᱚᱱᱚᱝᱠᱟ ᱠᱚ ᱥᱟᱹᱛ ᱠᱚᱣᱟ ᱤᱱᱟᱹ ᱞᱮᱠᱟᱛᱮᱜᱮᱵᱤᱱ ᱵᱩᱡᱟ ᱦᱮᱸ ᱥᱮ ᱡᱮ ᱱᱩᱠᱩ ᱫᱚ ᱱᱚᱝᱠᱟᱱ
ᱪᱷᱟᱹᱯᱨᱤ ᱥᱮ ᱪᱷᱟᱯᱨᱟ ᱠᱟᱱᱟᱭ᱾
ᱦᱮᱸ ᱟᱨ ᱵᱮᱥᱤᱨ ᱵᱷᱟᱜᱽ ᱧᱮᱞ ᱦᱩᱭ ᱟᱠᱟᱱᱟ ᱦᱮᱸᱫᱮᱭᱟᱜ ᱜᱮᱠᱚ ᱦᱚᱨᱚᱜᱟ ᱵᱮᱥᱤ᱾ ᱦᱮᱸᱥᱮ ᱦᱮᱸᱫᱮ ᱦᱮᱸᱫᱮ-ᱦᱮᱸᱫᱮ ᱰᱨᱮᱥ ᱦᱚᱸ ᱛᱟᱸᱦᱮᱱ ᱛᱟᱠᱚᱣᱟ᱾
ᱮᱠᱫᱚᱢ ᱜᱮ ᱟᱵᱚ ᱟᱵᱚ ᱡᱟᱦᱟᱸ ᱞᱟᱦᱟᱛᱮ ᱛᱟᱦᱮᱸ ᱠᱟᱱ ᱛᱟᱵᱚᱱᱟ ᱵᱟᱯᱞᱟ ᱚᱲᱟᱜ ᱠᱚᱨᱮ ᱡᱮ ᱫᱷᱩ ᱛᱤᱢ ᱦᱚᱨᱚᱜᱟ ᱢᱤᱫᱴᱮᱱ ᱡᱟᱢᱟᱢ ᱦᱚᱨᱚᱜᱟ ᱥᱮ ᱯᱟᱧᱡᱟᱵᱤ ᱠᱚᱢ ᱞᱟᱜᱟᱣ ᱠᱟᱜᱼᱟ ᱦᱮᱸ ᱥᱮ?
ᱦᱮᱸ ᱦᱮᱸ᱾
ᱛᱚ ᱱᱮᱛᱟᱨ ᱫᱚ ᱚᱱᱟ ᱠᱚᱫᱚ ᱟᱫ ᱪᱟᱵᱟ ᱟᱠᱟᱱᱟ ᱱᱮᱛᱟᱨ ᱫᱚ ᱚᱠᱟᱨᱮ ᱥᱟᱹᱲᱤ ᱥᱟᱹᱲᱤ ᱦᱚᱸ ᱢᱤᱜ ᱨᱚᱠᱚᱢᱟᱜ ᱜᱮᱠᱚ ᱦᱚᱨᱚᱜ ᱠᱟᱜᱼᱟ ᱡᱚᱛᱚ ᱦᱚᱲ ᱚᱱᱟ ᱚᱱᱟ ᱥᱟᱹ ᱪᱷᱟᱹᱯᱮᱤ ᱥᱮᱜ ᱜᱮ ᱪᱟᱞᱟᱜ ᱠᱟᱱᱟ ᱥᱮ ᱟᱢ ᱡᱩᱫᱤ ᱟᱞᱟᱫᱟ ᱟᱞᱟᱫᱟ ᱢᱤᱜ ᱦᱚᱲ ᱡᱩᱫᱤ ᱮᱴᱟᱜ ᱠᱚᱸ ᱮᱴᱟᱜ ᱥᱟᱹᱲᱤ ᱦᱚᱨᱚᱜ ᱠᱮᱫᱟ ᱠᱟ ᱢᱤᱜ ᱦᱚᱲ ᱮᱴᱟᱜ ᱥᱟᱹᱲᱤ ᱚᱱᱮ ᱚᱝᱠᱟ ᱫᱚ ᱴᱷᱤᱠ ᱜᱮᱭᱟ ᱠᱤᱱᱛᱩ ᱩᱱᱠᱩ ᱫᱚᱢ ᱧᱮᱞ ᱫᱟᱲᱮᱭᱟᱠᱚᱣᱟ
ᱮᱢᱚᱱ ᱠᱚ ᱦᱚᱨᱚᱜᱟ ᱡᱟᱦᱟᱸ ᱫᱚ ᱵᱮ ᱢᱟᱱᱟᱱ ᱢᱟᱱᱮ ᱟᱹᱰᱤ ᱵᱟᱝ ᱴᱷᱤᱠ ᱜᱮ ᱧᱮᱞᱚᱜᱼᱟ᱾ ᱦᱮᱸᱥᱮ?
ᱦᱚᱨᱚᱜᱟ ᱦᱮᱸᱫᱮᱭᱟᱜ ᱦᱮᱸᱫᱮ ᱥᱟᱹᱲᱤ ᱠᱚ ᱦᱚᱨᱚᱜᱟ ᱦᱮᱸᱥᱮ ᱦᱮᱸᱫᱮ ᱥᱟᱹᱲᱤ ᱟᱨ ᱦᱟᱱᱮ ᱢᱚᱥ ᱥᱟᱹᱨᱤ ᱞᱮᱠᱟᱱᱟᱜ᱾ ᱦᱮᱸᱥᱮ ᱟᱹᱞᱤᱧ ᱞᱤᱧ ᱢᱚᱱᱮᱭᱟ ᱚᱱᱟ ᱥᱟᱹᱲᱤ ᱡᱩᱫᱤ ᱠᱚ ᱮᱢᱟᱞᱤᱧᱟᱹ ᱦᱟᱹᱠᱩ ᱥᱟᱵ ᱞᱤᱧ ᱪᱟᱞᱟᱜᱼᱟ᱾ ᱦᱳᱭ ᱥᱮ᱾ ᱱᱟᱜ ᱮᱛᱚ ᱥᱟᱹᱲᱤ ᱠᱟᱱᱟ ᱵᱟᱝ ᱧᱮᱞ ᱛᱮᱦᱚᱸ ᱠᱷᱟᱨᱟᱯ ᱜᱮ ᱵᱩᱡᱷᱟᱹᱜᱼᱟ, ᱮᱠᱛᱚ ᱢᱚᱥᱟᱨᱤ ᱞᱮᱠᱟᱱᱟᱜ ᱥᱟᱹᱲᱤ ᱠᱟᱱᱟ᱾ ᱟᱨ ᱦᱚᱸ ᱚᱱᱟ ᱦᱚᱸ ᱠᱷᱟᱴᱚ ᱠᱷᱟᱴᱚ ᱠᱚ ᱦᱚᱨᱚᱜ ᱠᱟᱜᱼᱟ᱾
ᱟᱪᱪᱷᱟ ᱦᱮᱸ ᱛᱚ ᱦᱚᱸᱜᱼᱚ ᱱᱚᱝᱠᱟ ᱥᱟᱯᱟᱵ ᱠᱚᱫᱚ ᱮᱠᱮᱵᱟᱨᱮ ᱜᱮ ᱵᱟᱝ ᱴᱷᱤᱠᱟ᱾ ᱦᱮᱸ ᱥᱮ? ᱱᱚᱣᱟᱫᱚ ᱮᱠᱮᱵᱟᱨᱮ ᱵᱮᱵᱟᱹᱲᱤᱡ ᱥᱮᱫ ᱵᱚᱱ ᱪᱟᱞᱟᱜ ᱠᱟᱱᱟ ᱟᱵᱚ ᱧᱮᱞᱚᱜ ᱠᱟᱱᱟ ᱡᱮ ᱥᱟᱱᱛᱟᱲ ᱠᱚᱜᱮ ᱵᱮᱥᱤ ᱚᱝᱠᱟ ᱠᱚ ᱦᱮᱸ ᱦᱟᱵ ᱵᱷᱟᱵ ᱠᱚ ᱫᱮᱠᱷᱟᱣ ᱫᱟ ᱠᱳᱱᱳ ᱯᱨᱳᱜᱨᱟᱢ ᱠᱚᱨᱮ ᱠᱚ ᱪᱟᱞᱟᱜ ᱠᱟᱱᱟ᱾ ᱮᱨ ᱯᱚᱨᱮ ᱠᱳᱱᱳ ᱯᱷᱟᱱᱥᱚᱱ ᱠᱚᱨᱮ ᱦᱮᱸᱥᱮ ᱚᱱᱟ ᱠᱚᱫᱚ ᱟᱹᱰᱤ ᱵᱮᱵᱟᱹᱲᱤᱡ ᱜᱮ ᱠᱟᱱᱟ ᱦᱮᱸ ᱥᱮ ᱱᱤᱭᱟᱹ ᱥᱚᱢᱚᱭ ᱫᱚ ᱟᱵᱚᱣᱟᱜ ᱚᱞᱚᱜ ᱯᱟᱲᱦᱟᱣ ᱨᱮᱱᱟᱜ ᱥᱚᱢᱚᱭ ᱠᱟᱱᱟ᱾ ᱦᱮᱸ ᱥᱮ ᱱᱚᱣᱟ ᱠᱚ ᱠᱚᱨᱟᱣ ᱞᱮᱠᱷᱟᱱ ᱟᱵᱚᱣᱟᱜ ᱟᱜᱟᱢ ᱢᱟᱨᱥᱟᱞ ᱞᱟᱦᱟᱜ ᱛᱟᱵᱚᱱᱟ᱾ ᱦᱮᱸᱥᱮ? ᱚᱱᱟ ᱠᱚᱫᱚ ᱵᱟᱠᱚ ᱪᱤᱱᱛᱟᱹᱭᱮᱫᱟ ᱱᱮᱛᱟᱨ ᱫᱚ ᱥᱩᱫᱩ ᱚᱱᱮ ᱛᱟᱞᱦᱮ ᱚᱠᱟᱨᱮ ᱪᱮᱜ ᱯᱷᱟᱱᱥᱟᱱ ᱦᱩᱭᱩᱜ ᱠᱟᱱᱟ ᱚᱠᱟᱨᱮ ᱪᱮᱜ ᱯᱚᱨᱚᱵᱽ ᱦᱩᱭᱩᱜ ᱠᱟᱱᱟ ᱚᱱᱟ ᱠᱚ ᱥᱮᱡ ᱜᱮ ᱵᱮᱥᱤ ᱠᱚ ᱡᱷᱩᱸᱠ ᱠᱟᱫᱟ᱾
ᱦᱩᱸ
ᱰᱤᱡᱮ ᱠᱚᱠᱚ ᱮᱱᱮᱡᱟ, ᱟᱨ ᱱᱚᱜ ᱱᱚᱝᱠᱟ ᱠᱚ ᱵᱷᱟᱭᱨᱟᱞ ᱠᱚᱣᱟ ᱠᱚ, ᱟᱨᱚ ᱱᱚᱣᱟ ᱜᱮ ᱟᱨᱚ ᱵᱷᱟᱜᱮ ᱠᱟᱛᱷᱟ ᱠᱟᱱᱟ ᱵᱷᱟᱭᱨᱟ ᱞᱮᱫ ᱠᱚᱣᱟ ᱠᱚ ᱯᱷᱳᱱ ᱠᱚᱨᱮ ᱠᱚ ᱟᱲᱟᱜ ᱵᱟᱲᱟᱭᱮᱫ ᱠᱚᱣᱟ ᱦᱮᱸ ᱥᱮ᱾
ᱦᱩᱸ᱾
ᱦᱳᱭ ᱟᱨ ᱚᱱᱠᱟᱜᱮ ᱚᱱᱠᱟᱜᱮ ᱟᱹᱵᱤᱱᱵᱤᱱ ᱠᱩᱞᱤ ᱠᱚᱣᱟ ᱡᱮ ᱟᱵᱚᱣᱟᱜ ᱫᱟᱹᱨᱛᱤ ᱛᱤᱥ ᱯᱷᱩᱨᱜᱟᱹᱞ ᱞᱮᱱᱟ ᱥᱮ ᱡᱤᱛᱠᱟᱹᱨ ᱞᱮᱱᱟ ᱚᱱᱟ ᱫᱚ ᱵᱟᱝᱠᱚ ᱞᱟᱹᱭ ᱫᱟᱲᱮᱭᱟᱜᱼᱟ᱾ ᱦᱮᱸᱥᱮ ᱚᱱᱟ ᱵᱚᱫᱚᱞ ᱛᱮ ᱩᱱᱠᱩ ᱠᱚ ᱞᱟᱹᱭᱟ ᱡᱮ ᱱᱚᱸᱰᱮ ᱱᱚᱣᱟ ᱫᱤᱱ ᱦᱤᱞᱳᱜ ᱯᱨᱳᱜᱨᱟᱢ ᱢᱮᱱᱟᱜᱼᱟ᱾
ᱦᱮᱸ ᱚᱠᱟ ᱫᱤᱱ ᱦᱤᱞᱳᱜ ᱚᱠᱟᱨᱮ ᱪᱮᱫ ᱢᱮᱱᱟᱜᱼᱟ᱾ ᱚᱠᱟᱨᱮ ᱵᱟᱝ ᱢᱮᱱᱟᱜᱼᱟ, ᱚᱱᱟ ᱡᱷᱚᱛᱚ ᱨᱮᱱᱟᱜ ᱠᱷᱚᱡᱽ ᱠᱷᱚᱵᱚᱨ ᱠᱚ ᱫᱚᱦᱚᱭᱟ ᱦᱮᱸᱥᱮ᱾
ᱦᱮᱸ ᱠᱤᱱᱛᱩ ᱟᱵᱚᱣᱟᱜ ᱡᱮ ᱥᱚᱢᱟᱡ ᱨᱮ ᱪᱮᱫ ᱠᱚ ᱪᱤᱠᱟᱹ ᱵᱟᱲ ᱟᱠᱟᱱᱟ ᱵᱟᱝ ᱪᱤᱠᱟᱹ ᱵᱟᱲᱟ ᱟᱠᱟᱱᱟ ᱚᱱᱟ ᱠᱚᱫᱚ ᱠᱚ ᱠᱷᱚᱵᱚᱨ ᱯᱟᱛᱛᱟ ᱵᱟᱹᱱᱩᱜ ᱛᱟᱠᱚᱣᱟ᱾
ᱦᱮᱸ ᱦᱚᱜ ᱱᱚᱝᱠᱟ ᱢᱟᱥᱮ ᱪᱮᱫ ᱞᱮᱠᱟ ᱠᱟᱨᱟᱝ ᱧᱩᱛᱟᱹᱵ ᱥᱮᱫ ᱜᱮᱵᱚᱱ ᱵᱚᱞᱚ ᱪᱟᱞᱟᱜ ᱠᱟᱱᱟ ᱦᱮᱸᱥᱮ?
ᱚᱱᱟ ᱚᱱᱟ ᱠᱷᱟᱹᱛᱤᱨ ᱵᱟᱯᱞᱟ ᱚᱲᱟᱜ ᱠᱚᱦᱚᱸ ᱱᱮᱛᱟᱨ ᱫᱚ ᱢᱟᱱᱮ ᱵᱮᱱᱰ ᱠᱚ ᱟᱹᱜᱩᱭ ᱫᱟ᱾ ᱡᱟᱦᱟᱸ ᱴᱟᱢᱟᱠ ᱛᱩᱢᱫᱟᱜ ᱞᱮᱠᱟᱱᱟᱜ
ᱦᱮᱸ
ᱡᱚᱲᱟ ᱠᱟᱜ ᱜᱮᱭᱟ ᱯᱷᱳᱱ ᱠᱚᱨᱚᱜᱼ
ᱦᱮᱸ ᱚᱱᱟ ᱠᱚᱜᱮ ᱦᱮᱸ ᱚᱱᱟ ᱠᱚᱜᱮ ᱵᱮᱥᱤ᱾
ᱦᱳᱭ᱾
ᱟᱫᱚ ᱚᱱᱟ ᱛᱩᱢᱫᱟᱜ ᱴᱟᱢᱟᱠ ᱚᱱᱟ ᱠᱚ ᱟᱚ ᱟᱵᱚᱣᱟᱜ ᱥᱟᱱᱛᱟᱲ ᱥᱮᱨᱣᱟ ᱨᱮᱱᱟᱜ ᱥᱟᱯᱟᱵ ᱠᱚ, ᱦᱮᱸᱥᱮ ᱪᱮᱫ ᱠᱚ ᱢᱮᱱᱟᱜ ᱛᱟ ᱪᱮᱫ ᱠᱚ ᱢᱮᱱᱟᱜᱼᱟ ᱢᱟᱥᱮ ᱞᱟᱹᱭ ᱵᱤᱱ?
ᱦᱩᱸ ᱟᱵᱚᱣᱟᱜ ᱡᱚᱛᱚ ᱠᱷᱚᱱ ᱯᱳᱭᱞᱳ ᱛᱟᱦᱮᱱ ᱛᱟᱵᱚᱱᱟ ᱴᱟᱢᱟᱠ ᱛᱟᱯᱚᱨ ᱛᱩᱢᱫᱟᱜ, ᱨᱮᱜᱽᱲᱟ, ᱜᱷᱩᱲᱤ ᱡᱷᱚᱢᱚᱨ,
ᱟᱪᱪᱷᱟ᱾
ᱟᱨ ᱡᱟᱦᱟᱸ ᱠᱚ ᱞᱟᱹᱭᱟ ᱟᱸᱜ ᱚᱱᱮ ᱱᱩᱯᱩᱨ ᱥᱮ ᱜᱷᱩᱸᱜᱩᱨ ᱠᱚ ᱞᱟᱹᱭᱟ᱾
ᱦᱳᱭ ᱚᱱᱟᱫᱚ ᱚᱠᱟ ᱞᱮᱠᱟ ᱚᱱᱟ ᱫᱚ ᱟᱵᱟᱨ?
ᱚᱱᱟ ᱫᱚ ᱵᱟᱯᱞᱟ ᱚᱲᱟᱜ ᱠᱚᱨᱮ ᱫᱚ ᱵᱟᱝ ᱚᱱᱟ ᱫᱚ ᱡᱩᱫᱤ ᱮᱸᱜ ᱡᱟᱦᱟᱱᱟᱜ ᱢᱟᱱᱮ ᱡᱟᱦᱟᱸ ᱠᱚᱨᱮ ᱵᱤᱱ ᱧᱮᱞ ᱠᱟᱜ ᱜᱮᱭᱟ ᱯᱟᱛᱟ ᱮᱱᱤᱡ ᱠᱚ ᱫᱚᱦᱚᱭ ᱜᱮᱭᱟ ᱥᱮ
ᱦᱩᱸ ᱦᱩᱸ᱾
ᱦᱳᱭ ᱚᱸᱰᱮ ᱵᱤᱱ ᱧᱮᱞ ᱟᱠᱟᱫᱼᱟ ᱡᱮ ᱚᱱᱟ ᱠᱚ ᱦᱚᱨᱚᱜ ᱠᱟᱜᱼᱟ᱾
ᱟᱪᱪᱷᱟ ᱦᱮᱸ ᱯᱚᱨᱚᱵᱽ ᱮᱱᱮᱡ ᱠᱚ ᱯᱟᱛᱟ ᱮᱱᱮᱡ ᱠᱚ ᱦᱩᱭᱩᱜᱼᱟ᱾ ᱛᱚ ᱩᱱ ᱥᱚᱢᱚᱭ ᱚᱱᱟ ᱫᱚᱠᱚ ᱵᱮᱣᱦᱟᱨᱟ ᱵᱟᱝ? ᱟᱪᱪᱷᱟ ᱱᱚᱜᱼᱚᱭ ᱵᱤᱱ ᱞᱟᱹᱭ ᱠᱮᱫᱟ ᱦᱮᱸ ᱮᱠᱫᱚᱢ᱾
ᱚᱱᱟ ᱡᱟᱸᱜᱟ ᱨᱮᱠᱚ ᱦᱚᱨᱚᱜ ᱠᱟᱜᱼᱟ᱾
ᱦᱮᱸ ᱚᱱᱟ ᱠᱚᱫᱚ ᱟᱹᱰᱤᱜᱮ ᱟᱹᱰᱤ ᱱᱟᱯᱟᱭ ᱢᱤᱫᱴᱟᱝ ᱟᱵᱚᱣᱟᱜ ᱞᱟᱦᱟ ᱛᱮᱱᱟᱜ ᱥᱚᱝᱥᱠᱨᱤᱛᱤ ᱥᱮ ᱪᱮᱫ ᱳᱭᱛᱤᱡᱡᱷᱚ ᱠᱟᱱᱟ ᱦᱮᱸ ᱵᱟᱝ ᱚᱱᱟ ᱠᱚᱫᱚ ᱮᱠᱟᱞ ᱜᱮ ᱞᱟᱹᱠᱛᱤ ᱠᱟᱱᱟ᱾ ᱱᱮᱛᱟᱨ ᱫᱚ ᱚᱱᱟ ᱠᱚᱫᱚ ᱵᱟᱠᱚ ᱠᱚ ᱵᱮᱣᱦᱟᱨ ᱫᱟ ᱦᱟᱱᱮ ᱪᱮᱫ ᱠᱚᱪᱚᱝ ᱚᱰᱩᱠᱚᱜ ᱠᱟᱱᱟ ᱠᱮᱥᱮᱴ ᱛᱟᱞᱟᱛᱮ ᱚᱱᱟ ᱟᱠᱚ ᱜᱮᱠᱚ ᱵᱮᱵᱦᱟᱨ ᱮᱫᱟ ᱵᱟᱹᱲᱛᱤ ᱠᱟᱭᱛᱮ᱾ ᱮᱱᱮᱡ ᱠᱟᱱᱟ ᱠᱚ ᱚᱱᱟ ᱛᱮᱜᱮ ᱡᱟᱦᱟᱸᱨᱮ ᱵᱟᱯᱞᱟ ᱚᱲᱟᱜ ᱦᱩᱭᱱᱟ, ᱴᱟᱢᱟᱠ ᱛᱩᱢᱫᱟᱜ ᱫᱚ ᱦᱚᱛᱚ ᱵᱟᱨ ᱟᱠᱷᱲᱟ ᱯᱮ ᱟᱠᱷᱲᱟ ᱜᱟᱱ ᱠᱚ ᱨᱩ ᱟᱹᱫᱟᱟ, ᱥᱮ
ᱦᱮᱸ ᱥᱮ, ᱟᱫᱚ ᱵᱟᱠᱚ ᱟᱫᱚ ᱦᱟᱱᱟ ᱢᱟᱭᱤᱠ ᱠᱚ ᱪᱟᱹᱞᱩ ᱠᱮᱫᱟ ᱦᱟᱱᱮ ᱦᱟᱱᱟ ᱰᱤᱡᱮ ᱞᱟᱜᱽᱲᱮ ᱚᱱᱟ ᱠᱚ ᱠᱚ ᱮᱱᱮᱡᱟ ᱚᱱᱟ ᱠᱚ ᱡᱟ ᱠᱚ ᱥᱮᱨᱮᱧᱟ ᱠᱮᱥᱮᱴ ᱛᱟᱞᱟᱛᱮ ᱚᱱᱟ ᱜᱮᱠᱚ ᱮᱱᱮᱡᱟ ᱚᱱᱟᱜ ᱜᱮ ᱟᱫᱚᱢ ᱫᱚᱢᱮ ᱠᱚ ᱨᱟᱹᱥ ᱞᱟᱹᱭ ᱮᱫᱟ ᱟᱞᱮ ᱫᱚ ᱫᱚᱢᱮ ᱨᱮ ᱨᱟᱹᱥᱠᱟᱹᱭ ᱮᱫᱟ᱾
ᱦᱳᱭ ᱡᱮ ᱱᱚᱣᱟ ᱴᱟᱢᱟᱠ ᱛᱩᱢᱫᱟᱜ ᱛᱮ ᱪᱮᱫ ᱨᱟᱹᱥᱠᱟᱹ ᱧᱟᱢᱚᱜᱼᱟ ᱚᱱᱟ ᱫᱚ ᱵᱟᱝᱠᱚ ᱵᱟᱲᱟᱭᱟ
ᱦᱳᱭ ᱦᱮᱸ ᱥᱮ ᱚᱱᱟ ᱠᱚ ᱮᱠᱟᱞ ᱜᱮ ᱟᱹᱰᱤ ᱱᱚᱣᱟ ᱫᱚ ᱟᱫᱚ ᱤᱧᱫᱚ ᱞᱟᱹᱭᱟ ᱱᱚᱣᱟ ᱫᱚ ᱡᱮ ᱱᱚᱣᱟ ᱠᱚ ᱵᱮᱣᱦᱟᱨ ᱠᱷᱚᱱ ᱵᱟᱛ ᱠᱟᱛᱮᱫ ᱦᱟᱱᱟ ᱜᱮ ᱵᱮᱵᱚᱦᱟᱨ ᱫᱚ ᱩᱪᱤᱛ ᱡᱟᱦᱟᱸ ᱫᱚ ᱟᱵᱚᱣᱟᱜ ᱟᱵᱚᱣᱟᱜ ᱥᱟᱱᱛᱟᱲ ᱥᱚᱢᱟᱡᱽ ᱨᱮᱱᱟᱜ ᱠᱟᱱᱟᱸ ᱥᱮ ᱴᱟᱜᱟᱢᱟᱠ ᱛᱩᱢᱫᱟᱜ ᱚᱱᱟ ᱜᱮ ᱟᱹᱰᱤ ᱞᱟᱹᱠᱛᱤ ᱠᱟᱱᱟ ᱱᱮᱛᱟᱨ ᱜᱤᱫᱽᱨᱟᱹ ᱢᱟ ᱨᱩ ᱠᱚᱦᱚᱸ ᱵᱟᱠᱚ ᱵᱟᱲᱟᱭᱟ ᱟᱨ ᱪᱮᱫ ᱦᱚᱸ ᱵᱟᱝ ᱚᱸ ᱦᱤᱲᱤᱧ ᱪᱟᱵᱟ ᱪᱤᱠᱟᱹ ᱠᱟᱛᱮ ᱨᱩ ᱦᱩᱭᱩᱜᱼᱟ? ᱪᱮᱠᱟᱹ ᱠᱟᱛᱮ ᱛᱚᱲᱟᱣ ᱦᱩᱭᱩᱜᱼᱟ ᱦᱮᱸ? ᱚᱱᱟ ᱠᱚᱜᱮ ᱵᱟᱠᱚ ᱫᱤᱥᱟᱹᱭᱮᱫᱟ
ᱦᱮᱸ ᱟᱨ ᱚᱱᱠᱟᱜᱮ ᱟᱹᱵᱤᱱ ᱧᱮᱞ ᱫᱟᱲᱮᱭᱟᱜ ᱵᱤᱱ ᱡᱮ ᱠᱩᱲᱤ ᱜᱤᱫᱽᱨᱟᱹ ᱠᱚ ᱩᱱᱠᱩ ᱮᱱᱮᱡ ᱮᱱᱮᱡ ᱚᱠᱟᱴᱟᱜ ᱨᱩ ᱨᱮ ᱚᱠᱟ ᱞᱮᱠᱟ ᱮᱱᱮᱡ ᱦᱩᱭᱩᱜᱼᱟ ᱦᱚᱜᱼᱚᱱᱟ ᱵᱟᱝᱠᱚ ᱵᱟᱲᱟᱭᱟ
ᱦᱩᱸ
ᱧᱮᱞ ᱠᱟ ᱧᱮᱞ ᱵᱟᱲᱟ ᱠᱟᱜ ᱜᱮᱭᱟᱵᱤᱱ
ᱦᱮᱸ ᱮᱱᱮᱡ ᱦᱚᱸ ᱵᱟᱠᱚ ᱫᱟᱲᱮᱭᱟᱜᱼᱟ ᱚᱠᱚᱭ ᱪᱮ ᱥᱚᱨᱚᱦᱟᱭ ᱮᱱᱮᱡ ᱚᱠᱟ ᱡᱮ ᱞᱟᱜᱽᱲᱮ ᱮᱱᱮᱡ ᱦᱮᱸ ᱟᱜᱮ ᱯᱚᱨᱚᱵ
ᱱᱚᱝᱠᱟ ᱵᱟᱝᱠᱚ ᱦᱤᱲᱤᱧ ᱪᱟᱵᱟᱭ ᱦᱤᱲᱤᱧ ᱫᱚ ᱵᱟᱝ ᱚᱱᱟ ᱫᱚ ᱟᱠᱚᱣᱟᱜ ᱫᱳᱥ ᱛᱮᱜᱮ ᱚᱱᱟ ᱫᱚᱠᱚ ᱟᱫ ᱪᱟᱵᱟᱭ ᱫᱟ
ᱦᱩᱸ
ᱦᱮᱸᱥᱮ ᱛᱟᱦᱞᱮ ᱚᱱᱠᱟ ᱜᱮ ᱟᱵᱚᱣᱟᱜ ᱡᱟᱦᱟᱸ ᱦᱚᱸᱱᱟ ᱟᱹᱨᱤᱪᱟᱹᱞᱤ ᱠᱚ ᱢᱮᱱᱟᱜ ᱛᱟᱵᱚᱱᱟ ᱟᱵᱚ ᱱᱚᱣᱟ ᱪᱤᱠᱟᱹᱛᱮ ᱢᱟᱱᱮ ᱵᱚᱱ ᱵᱟᱧᱪᱟᱣ ᱫᱚᱦᱚ ᱫᱟᱲᱮᱭᱟᱜᱼᱟ
ᱦᱩᱸ ᱪᱤᱠᱟᱹᱛᱮᱵᱚᱱ ᱵᱟᱧᱪᱟᱣ ᱫᱚᱦᱚ ᱫᱟᱲᱮᱭᱟᱜᱼᱟ ᱟᱫᱚ ᱦᱚᱸᱜᱼᱚᱭ ᱚᱱᱠᱟ ᱠᱟᱛᱮᱫ ᱜᱮ ᱱᱚᱜᱼᱚᱭ ᱡᱮ ᱟᱫ ᱪᱟᱵᱟᱜ ᱠᱟᱱ ᱛᱟᱵᱚᱱᱟ ᱦᱮᱸ ᱥᱮ ᱱᱚᱶᱟ ᱠᱚ ᱟᱨᱚ ᱵᱟᱡᱟᱨ ᱵᱟᱥᱛᱤ ᱠᱟᱭᱛᱮ ᱦᱚᱲᱴᱷᱮᱱ ᱵᱚᱱ ᱞᱟᱹᱭ ᱢᱟ ᱡᱮ ᱱᱚᱶᱟ ᱠᱚᱜᱮ ᱠᱟᱱ ᱛᱟᱵᱚᱱᱟ ᱟᱵᱚ ᱥᱟᱱᱛᱟᱲ ᱥᱮᱨᱣᱟ ᱨᱮᱱᱟᱜ ᱱᱚᱶᱟ ᱠᱚᱜᱮ ᱵᱮᱣᱦᱟᱨ ᱞᱟᱹᱠᱛᱤ ᱠᱟᱱᱟ ᱦᱮᱸ ᱥᱮ ᱟᱫ ᱪᱟᱵᱟᱜ ᱠᱟᱱᱟ ᱵᱟᱠᱷ ᱠᱷᱟᱱ ᱟᱵᱚᱦᱚᱸ ᱪᱤᱠᱟᱹᱛᱮᱵᱚᱱ ᱥᱮᱬᱟᱭᱟ ᱦᱮᱸ ᱥᱮ ᱟᱵᱚ ᱦᱚᱸᱛᱚ ᱚᱱᱮ ᱛᱩᱢᱫᱟᱜ ᱨᱩ ᱴᱟᱢᱟᱠ ᱨᱩ ᱮᱱᱮᱡ ᱥᱮᱨᱮᱧ ᱚᱱᱟ ᱠᱚᱫᱚ ᱟᱵᱚ ᱫᱚ ᱪᱮᱫ ᱞᱟᱜᱟᱣ ᱟᱵᱚᱱᱟ ᱵᱚ ᱥᱮᱬᱟ ᱞᱟᱜᱟᱣ ᱟᱵᱚᱱᱟ ᱦᱮᱸ ᱵᱟᱝ
ᱦᱩᱸ
ᱦᱸ ᱟᱫᱚ ᱚᱱᱟ ᱠᱚᱨᱮ ᱵᱚᱱ ᱵᱮᱣᱦᱟᱨ ᱞᱮᱠᱷᱟᱱ ᱱᱚᱣᱟ ᱠᱚᱫᱚ ᱦᱤᱲᱤᱧᱚᱜᱼᱟ ᱥᱮ ᱡᱟᱦᱟᱸ ᱡᱤᱱᱤᱥ ᱟᱢ ᱢᱟᱱᱮ ᱵᱟᱢ ᱵᱮᱣᱦᱟᱨᱟ ᱢᱤᱫ ᱫᱤᱱ ᱵᱟᱨᱥᱸᱤᱝ ᱜᱟᱱᱮᱢ ᱵᱮᱵᱚᱦᱟᱨ ᱠᱟᱛᱮᱢ ᱵᱷᱟᱹᱜᱤ ᱜᱤᱰᱤ ᱦᱚᱴᱚ ᱠᱟᱜᱼᱟ ᱚᱱᱟ ᱠᱚᱫᱚ ᱦᱤᱲᱤᱧᱚᱜᱼᱟ ᱥᱮ ᱚᱱᱠᱟ ᱜᱮ ᱚᱱᱠᱟ ᱜᱮ ᱱᱚᱶᱟ ᱡᱩᱫᱤ ᱠᱟᱞᱪᱟᱨ ᱛᱟᱦᱮᱱᱟ ᱛᱟᱦᱚᱞᱮ ᱟᱵᱚ ᱵᱚᱱ ᱵᱩᱡᱽ ᱫᱟᱲᱮᱭᱟᱜᱼᱟ ᱡᱮ ᱵᱟᱝ ᱱᱚᱶᱟ ᱠᱚ ᱢᱮᱱᱟᱜ ᱛᱟᱵᱚᱱᱟ ᱡᱮ ᱱᱚᱣᱟ ᱠᱚ ᱛᱟᱦᱮᱸ ᱫᱚᱨᱠᱟᱨ ᱛᱟᱵᱚᱱᱟ ᱱᱚᱶᱟ ᱠᱚ ᱟᱨᱚ ᱵᱚᱱ ᱞᱟᱦᱟ ᱥᱮᱫ ᱵᱚᱱ ᱞᱟᱦᱟ ᱤᱫᱤᱭᱟ ᱦᱮᱸ ᱥᱮ ᱱᱚᱶᱟ ᱠᱚᱵᱚᱱ ᱩᱭᱦᱟᱹᱨ ᱵᱷᱟᱵᱱᱟ ᱫᱟᱲᱮᱭᱟᱜᱼᱟ
ᱛᱚ ᱟᱵᱚ ᱱᱚᱝᱠᱟ ᱥᱮᱬᱟ ᱞᱟᱹᱜᱤᱫ ᱪᱮᱫ ᱠᱚ ᱢᱟᱱᱮ ᱟᱵᱚ ᱞᱟᱹᱠᱛᱤ ᱵᱚᱱᱟ
ᱱᱚᱶᱟ ᱠᱚ ᱥᱮᱬᱟ ᱞᱟᱹᱜᱤᱫ ᱟᱵᱚ ᱪᱚᱨᱪᱟ ᱞᱟᱹᱠᱛᱤᱭᱟᱵᱚᱱᱟ ᱱᱚᱶᱟ ᱠᱚᱵᱩᱱ ᱪᱚᱨᱪᱟᱭᱟ ᱱᱚᱶᱟ ᱠᱚᱵᱚᱱ ᱮᱱᱮᱡ ᱥᱮᱨᱮᱧᱟ ᱱᱚ ᱚᱠᱟ ᱥᱮ ᱚᱱᱠᱟ ᱱᱚᱣᱟ ᱠᱚ ᱞᱟᱹᱭ ᱯᱟᱥᱱᱟᱣ ᱠᱚ ᱦᱩᱭᱩᱜ ᱛᱟᱵᱚᱱᱟ ᱥᱮᱬᱟᱣ ᱟᱠᱚ ᱦᱩᱭᱩᱜ ᱛᱟᱵᱚᱱᱟ ᱦᱮᱸ ᱥᱮ ᱡᱟᱹᱥᱛᱤ ᱠᱟᱭᱛᱮ ᱤᱱᱟᱹ ᱛᱮᱜᱮ ᱛᱚ ᱪᱚᱨᱪᱟᱜᱼᱟ ᱦᱮᱸ ᱵᱟᱝ
ᱮᱠᱫᱚᱢ ᱚᱱᱟ ᱵᱤᱱ ᱞᱟᱹᱭ ᱠᱮᱫᱟ ᱠᱤᱱᱛᱩ ᱡᱷᱚᱛᱚ ᱠᱷᱚᱱ ᱢᱟᱲᱟᱝ ᱟᱵᱚ ᱥᱮᱬᱟ ᱞᱟᱜᱟᱣ ᱵᱚᱱᱟ᱾ ᱟᱵᱚ ᱵᱚᱱ ᱵᱟᱲᱟᱭᱟ ᱡᱟ ᱩᱰᱟᱹᱝ ᱵᱚᱱ ᱵᱟᱲᱟᱭᱟ ᱠᱤᱱᱛᱩ ᱟᱵᱚ ᱡᱟ ᱩᱰᱟᱹᱝ ᱵᱚᱱ ᱵᱟᱲᱟᱭᱟ ᱚᱱᱟ ᱠᱷᱚᱱᱟᱜ ᱟᱨᱚ ᱡᱟᱹᱥᱛᱤᱛᱮ ᱥᱮᱬᱟ ᱞᱟᱜᱟᱣ ᱟᱵᱚᱱᱟ
ᱦᱮᱸ ᱛᱚᱵᱮ ᱨᱮᱥᱮ ᱟᱵᱚ ᱵᱚᱱ ᱥᱮᱬᱟ ᱫᱟᱲᱮᱭᱟᱠᱚᱣᱟ
ᱦᱳᱭ ᱚᱱᱟ ᱠᱷᱟᱹᱛᱤᱨ ᱟᱵᱚ ᱦᱟᱯᱟᱲᱟᱢ ᱠᱟᱛᱮ ᱥᱮ ᱜᱚᱲᱚᱢ ᱦᱟᱲᱟᱢ ᱜᱚᱲᱚᱢ ᱵᱩᱲᱦᱤ ᱥᱟᱛᱮ ᱩᱱᱠᱩ ᱥᱟᱛᱮᱜ ᱯᱟᱱᱛᱮ ᱵᱟᱲᱟᱜ ᱦᱩᱭᱩᱜᱼᱟ
ᱦᱮᱸ ᱮᱠᱫᱚᱢ ᱢᱟ ᱮᱠᱵᱟᱨᱮ ᱡᱚᱛᱷᱟᱛ ᱜᱮᱵᱤᱱ ᱞᱟᱹᱭ ᱠᱟᱫᱟ ᱦᱮᱸᱥᱮ
ᱛᱚ ᱱᱩᱠᱩ ᱥᱟᱛᱮ ᱵᱟᱝ ᱯᱟᱱᱛᱮ ᱵᱟᱲᱟ ᱞᱮᱠᱷᱟᱱ ᱟᱵᱚ ᱟᱵᱚ ᱡᱟ ᱩᱰᱟᱹᱝ ᱵᱚᱱ ᱵᱟᱲᱟᱭᱟ ᱦᱮᱸᱥᱮ, ᱵᱟᱠᱷᱟᱱ ᱚᱸᱰᱮ ᱜᱮ ᱟᱵᱚ ᱫᱚ ᱵᱚᱱ ᱛᱤᱸᱜᱩ ᱛᱟᱦᱮᱱᱟ ᱟᱨ ᱦᱚᱸ ᱩᱱᱠᱩ ᱴᱷᱮᱱ ᱡᱟᱦᱟᱸ ᱵᱚᱱ ᱥᱮᱬᱟ ᱪᱟᱪᱞᱟᱣ-ᱟᱜ ᱧᱟᱢᱟ ᱚᱱᱟ ᱫᱚ ᱟᱫᱚ ᱵᱟᱵᱚᱱ ᱧᱟᱢ ᱫᱟᱲᱮᱭᱟᱜᱼᱟ ᱵᱟᱠᱷᱟᱱ᱾
ᱦᱩᱸ ᱵᱟ ᱴᱷᱤᱠ ᱜᱮᱵᱤᱱ ᱞᱟᱹᱭ ᱠᱟᱫᱟ ᱦᱮᱸ ᱥᱮ ᱟᱨ ᱚᱠᱛᱚ ᱠᱚ ᱵᱮᱥᱤ ᱵᱟᱹᱱᱩᱜ ᱛᱟᱞᱟᱝᱼᱟ
ᱦᱳᱭ ᱛᱟᱦᱚᱞᱮ ᱚᱜ ᱚ ᱚᱠᱛᱚ ᱠᱚᱫᱚ ᱦᱳᱭ ᱥᱮᱴᱮᱨ ᱦᱤᱡᱩᱜ ᱠᱟᱱᱟ ᱟᱫᱚ ᱢᱮᱱᱠᱷᱟᱱ ᱡᱟᱦᱟᱸ ᱜᱟᱞᱢᱟᱨᱟᱣ ᱦᱮᱸ ᱥᱮ
ᱦᱳᱭ,
ᱱᱚᱝᱠᱟ ᱱᱟᱜ ᱜᱟᱞ ᱢᱟᱨᱟᱣ ᱫᱚ ᱵᱟᱝ ᱢᱩᱪᱟᱹᱫ ᱚᱜᱼᱟ
ᱟᱪᱪᱷᱟ
ᱢᱮᱱᱠᱷᱟᱱ ᱦᱳᱭ ᱟᱹᱞᱤᱧ ᱦᱚᱸ ᱟᱹᱵᱤᱱ ᱞᱤᱧ ᱞᱟᱹᱭᱟᱵᱤᱱ ᱠᱟᱱᱟ ᱡᱮ ᱚᱱᱠᱟ ᱜᱮ ᱦᱟᱯᱲᱟᱢ ᱠᱚ ᱥᱟᱛᱮᱜ ᱥᱮ ᱜᱚᱲᱚᱢ ᱦᱟᱲᱟᱢ ᱜᱚᱲᱚᱢ ᱵᱩᱲᱦᱤ ᱠᱚ ᱥᱟᱛᱮ ᱟᱹᱵᱤᱱ ᱫᱩᱲᱩᱵ ᱵᱤᱱ ᱥᱮᱨᱮᱧ ᱠᱚ ᱮᱱᱮᱡ ᱠᱚ ᱟᱹᱵᱤᱱ ᱫᱚ ᱥᱮᱬᱟᱭ ᱵᱤᱱ ᱟᱨ ᱟᱞᱮ ᱠᱚᱲᱟ ᱜᱤᱫᱽᱨᱟᱹ ᱠᱚ, ᱟᱞᱮ ᱫᱚ ᱨᱩ ᱞᱮ ᱥᱮᱬᱟᱭᱟ᱾
ᱮᱠᱫᱚᱢ ᱴᱷᱤᱠ ᱜᱮᱵᱤᱱ ᱞᱟᱹᱭ ᱠᱟᱫᱟ᱾ ᱟᱹᱞᱤᱧ ᱦᱚᱞᱤᱧ ᱪᱮᱫᱟ ᱟᱹᱵᱤᱱ ᱦᱚᱸ ᱵᱤᱱ ᱪᱮᱫᱟ ᱦᱮᱸ ᱥᱮ ᱛᱚᱵ ᱨᱮ ᱥᱮᱫ ᱟᱵᱚ ᱵᱚᱱ ᱚ ᱞᱟᱦᱟ ᱥᱮᱫ ᱵᱚᱱ ᱞᱟᱦᱟ ᱫᱟᱲᱜᱼᱟ ᱦᱮᱸ ᱵᱟᱝ?
ᱮᱠᱫᱚᱢ
ᱦᱩᱸ᱾
ᱦᱳᱭ ᱛᱚᱵᱮ ᱢᱟ ᱮᱱᱠᱷᱟᱱ ᱱᱤᱭᱟᱹ ᱚᱠᱛᱚ ᱞᱮᱠᱟ ᱫᱚ ᱟᱞᱟᱝ ᱟᱜ ᱪᱟᱵᱟ ᱠᱟᱱ ᱛᱟᱞᱟᱝ ᱟ ᱦᱟᱸᱜ,
ᱦᱩᱸ ᱦᱩᱸ,